ᱦᱮᱸ ᱟᱸᱡᱚᱢ ᱫᱟᱢ
ᱦᱮᱸ ᱟᱸᱡᱚᱢ ᱦᱳᱭᱳᱜ ᱠᱟᱱᱟ
ᱚ ᱪᱮᱫ ᱠᱚᱢ ᱪᱤᱠᱟᱹ ᱵᱟᱲᱟᱭ ᱫᱟ
ᱪᱤᱠᱟᱹ ᱵᱟᱲᱟ ᱵᱚᱞᱛᱮ ᱱᱚᱜᱼᱚᱭ ᱚᱲᱟᱜ ᱠᱚᱨᱮ ᱜᱮ ᱪᱤᱠᱟᱹ ᱫᱚ ᱪᱮᱫ ᱦᱚᱸ ᱵᱟᱝ ᱦᱩᱭᱩᱜ ᱠᱟᱱᱟ
ᱚ
ᱟᱢ ᱜᱮ ᱪᱮᱫ ᱠᱚᱢ ᱪᱤᱠᱟᱹ ᱵᱟᱲᱟᱭ ᱫᱟ
ᱦᱩᱲᱩ ᱯᱮ ᱜᱮᱰᱤ ᱠᱮᱫᱟ ᱥᱮ ᱵᱟᱝ ᱦᱮᱸ ᱚᱲᱟᱜ ᱠᱚᱨᱮ ᱜᱮ ᱱᱤᱡᱮ ᱦᱚᱸ ᱚ ᱪᱮᱫᱠᱟ ᱥᱤᱛᱩᱝ ᱠᱟᱱᱟ
ᱥᱤᱛᱩᱝ ᱫᱚᱦᱮᱧ ᱫᱚ ᱩᱱᱟᱹᱜ ᱫᱚ ᱥᱤᱛᱩᱝ ᱫᱚ ᱵᱟᱹᱱᱩᱜᱼᱟ ᱞᱟᱦᱟ ᱫᱚ ᱢᱚᱴᱟᱢᱩᱴᱤ ᱢᱟᱱᱮ ᱜᱚᱨᱚᱢ ᱴᱟᱜ ᱵᱩᱡᱷᱟᱹᱜ ᱠᱟᱱᱟ ᱥᱤᱛᱩᱝ ᱫᱚ ᱩᱱᱟᱹᱜ ᱴᱟ ᱫᱚ ᱵᱟᱹᱱᱩᱜᱼᱟ
ᱚ ᱠᱟᱹᱢᱤ ᱠᱟᱡ ᱠᱚ
ᱠᱟᱹᱢᱤ ᱠᱟᱡᱽ ᱠᱚᱫᱚ ᱵᱟᱝᱟ ᱚᱲᱟᱜ ᱠᱚᱨᱮ ᱜᱮ ᱠᱟᱹᱢᱤ ᱠᱟᱡᱽ ᱫᱚ ᱪᱟᱞᱟᱣ ᱵᱟᱝ ᱦᱩᱭ ᱠᱟᱱᱟ᱾
ᱚ ᱞᱟᱦᱟᱛᱮ ᱪᱟᱞᱟᱣ ᱵᱟᱲᱟ ᱦᱩᱭᱩᱜ ᱜᱮᱭᱟ ᱛᱟᱦᱮᱸᱫ
ᱞᱟᱦᱟ ᱵᱚᱞᱛᱮ ᱟᱫᱚ ᱱᱤᱡᱮ ᱫᱚ ᱴᱮᱢᱯᱳᱱᱟᱨᱤ ᱠᱟᱹᱢᱤ ᱵᱟᱲᱟ ᱦᱩᱭᱩᱜ ᱜᱮᱭᱟ ᱩᱱᱟᱹᱜᱴᱟ ᱫᱚ ᱢᱟᱱᱮ ᱯᱟᱨᱢᱟᱱᱮᱱᱴ ᱞᱮᱠᱟ ᱠᱟᱹᱢᱤ ᱫᱚ ᱵᱟᱝ᱾
ᱚ ᱯᱟᱲᱦᱟᱣ ᱠᱚᱫᱚ ᱵᱟᱹᱜᱤ ᱦᱩᱭ ᱟᱠᱟᱱᱟ ᱥᱮ?
ᱦᱮᱸ ᱯᱟᱲᱦᱟᱣ ᱠᱚᱫᱚ ᱵᱟᱹᱜᱤ ᱦᱩᱭ ᱵᱟᱹᱜᱤ ᱦᱩᱭ ᱠᱟᱱᱟ ᱟᱫᱚ᱾ ᱮᱠᱷᱚᱱ ᱫᱚ ᱯᱟᱲᱦᱟᱣ ᱫᱚ ᱵᱟᱝ ᱦᱩᱭᱩᱜ ᱠᱟᱱᱟ ᱵᱟᱲᱟ ᱞᱟᱭᱤᱱ ᱨᱮᱫᱚ ᱯᱟᱲᱦᱟᱣ ᱞᱟᱭᱤᱱ ᱠᱷᱚᱱ ᱫᱚ ᱚᱪᱚᱜ ᱦᱳᱭ ᱠᱟᱱᱟ
ᱚᱻ
ᱜᱚᱝᱠᱮ ᱛᱟᱦᱞᱮ ᱟᱢ ᱫᱚ ᱪᱮᱫ ᱞᱮᱠᱟ ᱯᱟᱲᱦᱟᱣ ᱞᱟᱭᱤᱱ ᱨᱮ ᱜᱮ ᱢᱮᱱᱟᱜ ᱢᱮᱭᱟ ᱥᱮ
ᱦᱮᱸ ᱱᱮ ᱱᱤᱡᱮ ᱦᱚᱸ ᱵᱟᱹᱜᱤ ᱞᱮᱠᱟ ᱜᱮ ᱠᱚᱢᱯᱞᱤᱴ ᱦᱩᱭ ᱟᱠᱟᱱᱟ ᱟᱫᱚ ᱵᱟᱝ ᱯᱟᱲᱦᱟᱣ ᱦᱩᱭ ᱟᱠᱟᱱᱟ ᱟᱫᱚ᱾
ᱟᱪᱪᱷᱟ
ᱮᱠᱷᱚᱱ ᱫᱚ ᱚᱲᱟᱜ ᱠᱚᱨᱮ ᱜᱮ᱾
ᱟᱪᱪᱷᱟ ᱛᱟᱨᱯᱚᱨ ᱟᱢᱵᱟᱵᱩᱛᱤ ᱠᱚ ᱪᱮᱫ ᱞᱮᱠᱟ ᱯᱟᱨᱚᱢᱮᱱᱟ?
ᱪᱮᱫ ᱠᱚ
ᱟᱢᱵᱟᱵᱩᱛᱤ ᱠᱚ ᱪᱮᱫ ᱞᱮᱠᱟ ᱯᱟᱨᱚᱢᱱᱟ ᱜᱚᱝᱠᱮ?
ᱚ ᱦᱚᱸ ᱟᱢᱵᱟᱵᱚᱛᱤ ᱠᱚ ᱵᱟᱵᱚᱛᱤ ᱫᱚ ᱯᱚᱨᱚᱢ ᱱᱟ ᱱᱟᱯᱟᱭ ᱛᱮᱜᱮ᱾
ᱦᱮᱸ ᱱᱟᱯᱟᱭ ᱛᱮᱜᱮ ᱯᱟᱨᱚᱢ ᱮᱱᱟ ᱛᱟᱦᱚᱞᱮ ᱦᱮᱸ ᱢᱚᱴᱟᱢᱩᱴᱤ ᱯᱟᱨᱚᱢ ᱦᱩᱭᱱᱟ ᱱᱟᱯᱟᱭ ᱛᱮᱜᱮ᱾ ᱟᱞᱮᱥᱮᱫ ᱦᱚᱸ ᱱᱟᱯᱟᱭ ᱛᱮᱜᱮ ᱯᱟᱨᱚᱢ ᱦᱩᱭᱮᱱᱟ᱾ ᱜᱚᱝᱠᱮ ᱛᱟᱦᱞᱮ ᱪᱟᱥᱵᱟᱥ ᱠᱚ ᱪᱮᱫᱞᱠᱟ ᱟᱯᱮᱥᱮᱫ ᱦᱩᱭᱩᱜᱼᱟ?
ᱪᱟᱥᱵᱟᱥ ᱛᱚ ᱟᱞᱮᱥᱮᱫ ᱫᱚ ᱚᱱᱠᱟ ᱞᱮᱠᱟ ᱫᱚ ᱵᱟᱝ ᱦᱩᱭᱩᱜᱼᱟ᱾ ᱚ ᱟᱞᱮ ᱛᱚ ᱮᱠᱴᱩ ᱴᱚᱸᱰᱟᱝ ᱧᱚᱜ ᱜᱮᱭᱟᱞᱮ ᱢᱟᱱᱮ ᱠᱮᱱᱮᱞ ᱫᱟᱜ ᱠᱚ ᱵᱟᱞᱮ ᱧᱟᱢ ᱜᱮᱭᱟ ᱛᱟᱦᱞᱮ ᱪᱟᱥ ᱠᱚᱫᱚ ᱚᱱᱠᱟ ᱞᱮᱠᱟ ᱫᱚ ᱵᱟᱝ ᱦᱩᱭᱩᱜᱼᱟ᱾ ᱟᱯᱮ ᱥᱮᱫ ᱦᱩᱭᱩᱜ ᱜᱮᱭᱟ? ᱚ ᱥᱤᱡᱤᱱ ᱨᱮ ᱮᱭ ᱦᱳᱭ ᱨᱮ ᱦᱳᱭ ᱫᱚ ᱦᱩᱭᱩᱜ ᱜᱮᱭᱟ ᱤᱭᱟᱹ ᱥᱚᱢᱚᱭ ᱛᱩᱲᱤ ᱥᱚᱢᱚᱭ ᱛᱩᱲᱤ
ᱟᱪᱪᱷᱟ
ᱟᱨ ᱦᱳᱲᱩ ᱛᱚ ᱢᱮᱱᱟᱜ ᱜᱮᱭᱟ ᱟᱨ ᱥᱚᱵᱽᱡᱤ ᱠᱚ ᱴᱩᱠᱴᱟᱠ ᱠᱚᱸᱰᱷᱟ ᱠᱚ ᱦᱩᱭᱩᱜᱼᱟ᱾
ᱦᱩᱸ ᱜᱚᱝᱠᱮ ᱥᱚᱵᱽᱡᱤ ᱠᱚ ᱪᱮᱫ ᱥᱚᱵᱽᱡᱤ ᱠᱚ ᱯᱮ ᱪᱟᱥ ᱜᱮᱭᱟ?
ᱟᱨ ᱥᱚᱵᱽᱡᱤ ᱛᱩᱢᱟᱨ ᱠᱚᱸᱰᱷᱟ ᱦᱩᱭᱩᱜᱼᱟ ᱟ ᱢᱟᱱᱮ ᱡᱚᱛᱚ ᱜᱩᱞᱟ ᱥᱚᱵᱽᱡᱤ ᱢᱮᱱᱟᱜᱼᱟ ᱡᱚᱛᱚ ᱜᱮ ᱦᱩᱭᱩᱜᱼᱟ ᱚᱵᱚᱥᱥᱳᱭ᱾
ᱟᱪᱪᱷᱟ
ᱡᱚᱢᱧᱣᱟᱜ ᱤᱭᱟᱹ ᱠᱚᱫᱚ ᱟᱛᱳ ᱚᱲᱟᱜ ᱠᱚᱨᱮ ᱫᱚ ᱡᱟᱦᱟᱸ ᱠᱚ ᱴᱩᱠ ᱴᱟᱠ ᱫᱚ ᱡᱷᱚᱛᱚ ᱜᱮᱠᱚ ᱨᱚᱦᱚᱭ ᱜᱮᱭᱟ᱾
ᱟᱪᱪᱷᱟ
ᱟᱯᱮ ᱥᱮᱫ ᱫᱚ?
ᱟᱞᱮ ᱥᱮᱫ ᱦᱚᱸ ᱜᱚᱢᱠᱮ ᱚᱱᱠᱟ ᱜᱮ ᱦᱩᱲᱩ ᱥᱤᱡᱤᱱ ᱫᱚ ᱦᱩᱲᱩ ᱜᱮ ᱟᱨ ᱥᱚᱵᱽᱡᱤ ᱠᱚᱫᱚ ᱩᱱᱟᱹᱜ ᱫᱚᱞ ᱵᱟᱞᱮ ᱨᱚᱦᱚᱭ ᱜᱮᱭᱟ᱾
ᱚ
ᱢᱟᱱᱮ ᱟᱞᱩ ᱵᱟᱫᱟᱢ ᱚᱱᱮ ᱚᱱᱠᱟ ᱥᱤᱡᱤᱱ ᱠᱚ ᱡᱟᱦᱟᱸ ᱢᱮᱱᱟᱜᱼᱟ ᱚᱱᱠᱟ ᱥᱚᱵᱽᱡᱤ ᱵᱟᱫ ᱛᱮ᱾ ᱥᱚᱵᱽᱡᱤ ᱠᱚᱫᱚ ᱵᱟᱝ ᱞᱮ ᱨᱚᱦᱚᱭ ᱜᱮᱭᱟ᱾
ᱵᱟᱫᱟᱢ ᱠᱚ ᱵᱷᱟᱹᱜᱤ ᱦᱩᱭᱩᱜᱼᱟ ᱵᱟᱝ
ᱦᱮᱸ ᱵᱟᱵᱟᱢ ᱟᱹᱞᱩ ᱛᱤᱞ
ᱚ ᱪᱮᱫᱠᱟ ᱚᱱᱟ ᱵᱟᱫᱟᱢ ᱨᱮᱱᱟᱜ ᱫᱟᱢ ᱠᱚ ᱪᱮᱫ ᱞᱮᱠᱟ ᱯᱮ ᱧᱟᱢᱟ?
ᱵᱟᱫᱟᱢ ᱨᱮᱱᱟᱜ ᱫᱟᱢ ᱧᱟᱢᱟᱞᱮ ᱾ ᱠᱩᱭᱱᱴᱟᱞ ᱨᱮ ᱯᱟᱸᱪ ᱪᱷᱚᱭ
ᱦ
ᱢᱟᱱᱮ ᱫᱟᱢ ᱛᱚ ᱫᱤᱱ ᱦᱤᱞᱳᱜ ᱥᱚᱢᱟᱱ ᱫᱚ ᱵᱟᱝ ᱛᱟᱦᱮᱱᱟ ᱟᱬᱜᱳ ᱨᱟᱠᱟᱵᱟ᱾
ᱦᱮᱸ ᱦᱮᱸ ᱾
ᱛᱟᱦᱞᱮ ᱢᱟᱱᱮ ᱵᱟᱡᱟᱨ ᱛᱮᱯᱮ ᱤᱫᱤᱭᱟ ᱥᱮ ᱤᱫᱤ ᱠᱚᱠᱚ ᱦᱤᱡᱩᱜᱼᱟ᱾
ᱵᱟᱝ ᱤᱫᱤ ᱠᱚᱦᱚᱸ ᱠᱚ ᱦᱤᱡᱩᱜ ᱜᱮᱭᱟ ᱡᱟᱦᱟᱸᱭ ᱵᱮᱠᱛᱤᱜᱚᱛᱚ ᱠᱚ ᱪᱟᱥᱟ ᱩᱱᱠᱩ ᱠᱚᱫᱚ ᱢᱟᱱᱮ ᱟᱠᱚᱣᱟᱜ ᱤᱪᱪᱷᱟᱹ ᱛᱮ ᱡᱟᱦᱟᱸ ᱨᱮᱠᱚ ᱤᱫᱤ ᱫᱟᱲᱮᱭᱟᱜᱼᱟ ᱾ ᱟᱨ ᱡᱟᱦᱟᱸᱭ ᱢᱟᱱᱮ ᱫᱟᱫᱚᱱ ᱞᱮᱠᱟ ᱡᱟᱦᱟᱸ ᱠᱚ ᱤᱭᱟᱹᱭᱟ
ᱦᱮᱸ
ᱢᱟᱱᱮ ᱡᱮ ᱤᱭᱟᱹ ᱴᱷᱮᱱ ᱫᱷᱟᱨ ᱠᱟᱛᱮᱫ ᱡᱟᱦᱟᱸᱭ ᱠᱚ ᱨᱚᱦᱚᱭᱟ ᱩᱱᱠᱩ ᱠᱚᱫᱚ ᱟᱫᱚ ᱩᱱᱠᱩ ᱢᱟᱹᱞᱤᱠ ᱜᱮᱠᱚ ᱦᱟᱛᱟᱣᱟ᱾
ᱦᱩᱸ ᱟᱞᱮ ᱥᱮᱫ ᱫᱚ ᱚᱱᱟ ᱠᱚᱫᱚ ᱚᱵᱚᱥᱳᱭ ᱵᱟᱝ ᱦᱩᱭᱩᱜ-ᱟ ᱦᱩᱭ ᱫᱚ᱾
ᱟᱪᱪᱷᱟ᱾
ᱢᱤᱫᱴᱤᱡ ᱤᱭᱟᱹ ᱥᱚᱵᱽᱡᱤ ᱠᱚᱜᱮ ᱦᱳᱭᱳᱜ᱾
ᱟᱪᱪᱷᱟ ᱾
ᱟᱯᱮᱜᱮ ᱥᱚᱵᱡᱤ ᱯᱮ ᱤᱭᱟᱹ ᱜᱮᱭᱟ ᱨᱚᱦᱚᱭ ᱜᱮᱭᱟ?
ᱵᱟᱝᱟ ᱥᱚᱵᱡᱤ ᱠᱚᱫᱚ ᱦᱮᱸ ᱨᱚᱦᱚᱭ ᱫᱚ ᱦᱩᱭᱩᱜ ᱜᱮᱭᱟ ᱥᱤᱡᱤᱱ ᱨᱮ᱾
ᱱᱮᱥᱛᱚ ᱟᱞᱩ ᱠᱚᱨᱮᱱᱟᱜ ᱫᱚ ᱫᱟᱢ ᱫᱚ ᱚᱱᱠᱟ ᱞᱮᱠᱟᱛᱮ ᱵᱟᱹᱱᱩᱜᱼᱟ᱾
ᱦᱩ᱾
ᱢᱮᱱ ᱫᱟᱹᱧ ᱟᱹᱞᱩ ᱠᱚᱨᱮᱱᱟᱜ ᱫᱟᱢ ᱠᱚᱛᱚ ᱚᱝᱠᱟ ᱞᱮᱠᱟ ᱛᱚ ᱵᱟᱹᱱᱩᱜᱼᱟ ᱱᱮᱥ ᱫᱚ ᱾
ᱦᱩᱸ ᱟᱹᱞᱩ ᱨᱮᱱᱟᱜ ᱫᱟᱢ ᱫᱚ ᱵᱟᱹᱱᱩᱜ-ᱟ᱾
ᱦᱩᱸ᱾
ᱜᱚᱢᱠᱮ ᱛᱟᱦᱚᱞᱮ ᱛᱚᱞᱟ ᱠᱚᱫᱚ ᱜᱤᱲᱤ ᱠᱮᱜᱼᱟ ᱯᱮ ᱥᱮ ᱵᱟᱝ?
ᱪᱮᱫ?
ᱢᱮᱱ ᱫᱟᱹᱧ ᱛᱚᱞᱟ ᱠᱚᱫᱚ ᱯᱮ ᱮᱨ ᱠᱮᱫᱟ ᱥᱮ ᱵᱟᱝ ᱜᱚᱢᱠᱮ?
ᱦᱮᱸ ᱢᱟᱱᱮ ᱮᱨ ᱫᱚ ᱦᱩᱭ ᱟᱠᱟᱱᱟ, ᱠᱤᱪᱷᱩ ᱵᱟᱹᱠᱤ ᱢᱮᱱᱟᱜᱼᱟ᱾
ᱟᱪᱪᱷᱟ᱾
ᱫᱟᱜ ᱛᱚ ᱚᱝᱠᱟ ᱞᱮᱠᱟ ᱵᱟᱭ ᱫᱟᱜ ᱠᱟᱫᱟ ᱥᱮ, ᱟᱯᱮᱥᱮᱫ ᱫᱟᱜ ᱵᱟᱲᱟ ᱟᱠᱟᱫᱟᱭ᱾
ᱫᱟᱜ ᱫᱚ ᱫᱟᱜ ᱫᱚᱭ ᱫᱟᱜ ᱠᱮᱫᱟᱭ ᱟᱫᱚ ᱩᱱᱟᱹᱜ ᱴᱟ ᱫᱚ ᱵᱟᱭ ᱫᱟᱜ ᱟᱠᱟᱫᱟ ᱛᱚᱞᱟ ᱠᱚᱫᱚ ᱠᱚᱢ ᱵᱮᱥᱤ ᱠᱚ ᱮᱨ ᱟᱠᱟᱜ ᱜᱮᱭᱟ ᱾
ᱚ᱾
ᱟᱱᱮ ᱡᱟᱦᱟᱸ ᱵᱟᱠᱚ ᱵᱟᱹᱭᱦᱟᱹᱲ ᱵᱟᱹᱭᱦᱟᱹᱲ ᱦᱟᱥᱟ ᱠᱚ ᱡᱟᱦᱟᱸ ᱢᱮᱱᱟᱜᱼᱟ ᱚᱱᱟ ᱠᱚᱫᱚ ᱠᱚ ᱤᱭᱟᱹ ᱟᱠᱟᱫᱟ ᱜᱷᱩ ᱴᱩ ᱡᱟᱦᱟᱸ ᱦᱟᱥᱟ ᱠᱚ ᱢᱮᱱᱟᱜᱼᱟ ᱚᱱᱟ ᱠᱚᱫᱚ ᱟᱹᱨᱤ ᱠᱚ ᱤᱭᱟᱹᱭ ᱜᱮᱭᱟ᱾
ᱦᱩᱸ ᱦᱩᱸ ᱚᱝᱠᱟ ᱜᱮ ᱟᱞᱮ ᱥᱮᱫ ᱦᱚᱸ ᱾
ᱜᱚᱢᱠᱮ ᱛᱟᱦᱞᱮ ᱰᱟᱝᱨᱤ ᱢᱮᱨᱚᱢ ᱠᱚ ᱜᱚᱢᱠᱮ ᱞᱟᱹᱭ ᱦᱳᱭᱳᱜ ᱠᱟᱱᱟ ᱰᱟᱝᱜᱤ ᱢᱮᱨᱚᱢ ᱠᱚ ᱪᱟᱥ ᱠᱚ ᱟᱯᱮᱥᱮᱫ ᱪᱮᱫ ᱞᱮᱠᱟ?
ᱟᱞᱮᱥᱮᱫ ᱪᱟᱥ ᱫᱚ ᱢᱮᱱᱟᱜᱼᱟ ᱢᱮᱱᱟᱜ ᱫᱚ ᱵᱟᱝ ᱫᱚ ᱵᱟᱝ ᱾ ᱵᱷᱟᱹᱜᱤ ᱜᱮ ᱪᱟᱥ ᱫᱚ ᱢᱮᱱᱟᱜᱼᱟ ᱾
ᱰᱟᱹᱝᱨᱤ ᱢᱮᱨᱚᱢ ᱠᱚ ᱪᱮᱫᱠᱟ ᱯᱮ ᱫᱚᱦᱚ ᱠᱟᱜ ᱠᱚᱣᱟ?
ᱰᱟᱹᱝᱨᱤ ᱢᱮᱨᱚᱢ ᱠᱚᱫᱚ ᱢᱮᱱᱟᱜ ᱠᱚᱣᱟ ᱾ ᱯᱨᱚᱛᱛᱮᱠ ᱚᱲᱟᱜ ᱯᱤᱪᱷᱩ ᱵᱟᱨᱭᱟ ᱯᱮᱭᱟ ᱛᱟᱠᱚ ᱢᱮᱱᱟᱜ ᱠᱚᱜᱮᱭᱟ᱾
ᱟᱪᱪᱷᱟ᱾
ᱡᱚᱢ ᱵᱟᱲᱟ ᱠᱚ ᱦᱩᱭᱱᱟ ᱥᱮ ᱵᱟᱝ?
ᱦᱩᱸ ᱡᱚᱢ ᱵᱟᱲᱟ ᱠᱚᱫᱚ ᱦᱩᱭ ᱟᱠᱟᱱ ᱜᱮᱭᱟ ᱾
ᱚ
ᱛᱟᱦᱞᱮ ᱜᱚᱢᱠᱮ ᱟᱢᱫᱚᱢ ᱡᱚᱢ ᱵᱟᱲᱟ ᱠᱮᱫ-ᱟ ᱥᱮ ᱵᱟᱝ
ᱦᱮᱸ ᱡᱚᱢ ᱵᱟᱲᱟ ᱦᱩᱭ ᱠᱟᱱᱟ
ᱟᱪᱪᱷᱟ
ᱛᱟᱦᱚᱞᱮ ᱱᱤᱛᱚᱜ ᱫᱚ ᱪᱮᱫ ᱠᱚ ᱩᱰᱩᱜ ᱠᱚᱜ ᱠᱟᱱᱟ
ᱱᱤᱛᱚᱜ ᱫᱚ ᱩᱰᱩᱠ ᱞᱮᱠᱟᱱᱟᱜ ᱠᱚᱫᱚ ᱵᱟᱹᱱᱩᱜ-ᱟ ᱜᱚᱝᱠᱮ
ᱚ
ᱦᱮᱸ ᱾
ᱟᱯᱮ ᱥᱮᱫ ᱛᱟᱦᱞᱮ ᱚᱱᱟ ᱢᱟᱛᱠᱚᱢ ᱫᱟᱨᱮ ᱠᱚ ᱢᱮᱱᱟᱜ-ᱟᱥᱮ ᱵᱟᱹᱱᱩᱜ-ᱟ ᱢᱮᱱᱟᱜ ᱜᱮᱭᱟ
ᱟᱞᱮ ᱫᱚ ᱵᱤᱨ ᱫᱤᱥᱚᱢ ᱦᱚᱲ ᱜᱮ ᱠᱟᱱᱟ ᱞᱮ ᱜᱚᱢᱠᱮ
ᱚ ᱢᱟᱱᱮ ᱠᱩᱭᱰᱤ ᱠᱚ ᱦᱩᱭᱩᱜ ᱜᱮᱭᱟ ᱵᱷᱟᱹᱜᱤ ᱜᱮ ᱵᱟᱝ
ᱦᱮᱸ ᱦᱮᱸ ᱦᱮᱸ
ᱚ
ᱜᱚᱢᱠᱮ ᱟᱵᱮᱱ ᱥᱮᱫ ᱫᱚ ᱛᱟᱦᱚᱞᱮ
ᱟᱞᱮ ᱥᱮᱫ ᱦᱚᱸ ᱚᱱᱠᱟ ᱜᱮ ᱵᱤᱨ ᱫᱤᱥᱚᱢ ᱠᱟᱱ ᱜᱮᱭᱟ ᱞᱮ ᱟᱞᱮ ᱦᱚᱸ
ᱟᱪᱪᱷᱟ
ᱯᱷᱟᱢ ᱴᱟᱢ ᱠᱚᱯᱮ ᱚᱱᱛᱮ ᱢᱮᱱᱟᱜ-ᱟ ᱪᱮᱫᱠᱟ ᱯᱳᱞᱴᱨᱤ
ᱯᱳᱞᱴᱨᱤ ᱯᱷᱟᱨᱟᱢ ᱠᱚ ᱢᱮᱱᱟᱜ ᱫᱚ ᱢᱮᱱᱟᱜ-ᱟ ᱟᱞᱮ ᱟᱞᱮ ᱱᱚᱣᱟ ᱠᱚᱨᱮ ᱫᱚ ᱩᱱᱟᱹᱜ ᱴᱟᱜ ᱫᱚ ᱵᱟᱹᱱᱩᱜ-ᱟ ᱠᱟᱪᱟᱠᱟᱪᱷᱤ ᱠᱚᱨᱮ ᱫᱚ ᱥᱟᱺᱜᱤᱧ ᱥᱟᱺᱜᱤᱧ ᱠᱚᱨᱮ ᱠᱟᱹᱴᱤᱡ ᱢᱮᱱᱟᱜ ᱜᱮᱭᱟ ᱵᱟᱝ ᱫᱚ ᱵᱟᱝ
ᱚ ᱟᱨ ᱥᱩᱠᱨᱤ ᱠᱚᱯᱮ ᱪᱟᱥ ᱠᱚ ᱜᱮᱭᱟ
ᱵᱟᱝᱼᱟ ᱥᱩᱠᱨᱤ ᱠᱚᱫᱚ ᱵᱟᱞᱮ ᱪᱟᱥ ᱠᱚᱣᱟ
ᱚ ᱯᱷᱟᱨᱢ ᱠᱚ ᱵᱟᱹᱱᱩᱜ-ᱟ
ᱢᱟᱱᱮ ᱚᱲᱟᱜ ᱠᱚᱨᱮ ᱤᱭᱟᱹ ᱞᱟᱹᱜᱤᱫ ᱫᱚ ᱥᱩᱠᱨᱤ ᱠᱚᱫᱚ ᱪᱟᱥ ᱫᱚ ᱢᱮᱱᱟᱜ ᱠᱟᱜ ᱠᱚᱣᱟ ᱢᱟᱱᱮ ᱯᱷᱟᱨᱟᱢ ᱞᱮᱠᱟ ᱪᱟᱥ ᱫᱚ ᱵᱟᱹᱱᱩᱜ-ᱟ
ᱚ ᱚ ᱚᱱᱠᱟ ᱛᱟᱦᱮᱱ ᱜᱮᱭᱟ ᱛᱚ ᱵᱤᱨ ᱫᱤᱥᱚᱢ ᱛᱚ ᱛᱟᱦᱮᱱ ᱜᱮᱭᱟ ᱥᱮ
ᱦᱩᱸ ᱦᱩᱸ ᱜᱚᱢᱠᱮ
ᱦᱮᱸ ᱞᱟᱹᱭ ᱢᱮ
ᱛᱟᱦᱚᱞᱮ ᱟᱯᱮᱥᱮᱫ ᱫᱚ ᱪᱮᱫ ᱞᱮᱠᱟ ᱥᱩᱠᱨᱤ ᱪᱟᱥ ᱠᱚ
ᱟᱞᱮ ᱥᱮᱫ ᱫᱚ ᱥᱩᱠᱨᱤ ᱪᱟᱥ ᱠᱚᱫᱚ ᱢᱮᱱᱟᱜ ᱦᱮᱱᱟᱜᱼᱟ ᱢᱮᱱᱟᱜ ᱫᱚ ᱟᱠᱟᱫᱟ
ᱟᱪᱪᱷᱟ ᱜᱚᱝᱠᱮ ᱵᱤᱨ ᱫᱤᱥᱚᱢ ᱦᱚᱲ ᱠᱟᱱ ᱠᱷᱟᱱ ᱯᱮ ᱛᱟᱞᱮ ᱥᱮᱸᱫᱽᱨᱟ ᱠᱚᱫᱚ ᱪᱮᱫ ᱞᱮᱠᱟ ᱯᱮ ᱪᱟᱞᱟᱜ ᱜᱮᱭᱟ
ᱥᱮᱸᱫᱽᱨᱟ ᱠᱚ ᱦᱮᱸ ᱪᱟᱞᱟᱜ ᱜᱮᱭᱟ ᱞᱮ ᱵᱷᱟᱜᱮ ᱜᱮ
ᱢᱟᱱᱮ ᱡᱤᱭᱟᱹᱞᱤ ᱠᱚ ᱪᱮᱠᱟᱱ ᱡᱤᱭᱟᱹᱞᱤ ᱠᱚᱠᱚ ᱧᱟᱢᱚᱜ-ᱟ
ᱧᱟᱢ ᱫᱚᱠᱚ ᱧᱟᱢᱚᱜ ᱜᱮᱭᱟ ᱫᱚᱢᱮ ᱮᱠᱴᱟ ᱤᱭᱟᱹ ᱫᱚ ᱵᱟᱝ ᱳᱭ ᱟᱨᱠᱤ ᱡᱟᱦᱟᱸ ᱛᱤᱥ ᱠᱚᱨᱮ ᱢᱤᱫᱴᱮᱱ ᱵᱟᱨᱭᱟ ᱟᱫᱚ ᱚᱱᱠᱟ ᱞᱮᱠᱟ ᱫᱚ ᱤᱭᱟᱹ ᱦᱚᱸ ᱡᱚᱛᱚ ᱠᱚᱲᱟ ᱠᱚ ᱵᱟᱨᱦᱮ ᱠᱚᱠᱚ ᱪᱟᱞᱟᱣ ᱟᱠᱟᱱᱟ
ᱥᱮᱸᱫᱽᱨᱟ ᱠᱚᱫᱚ ᱩᱱᱟᱹᱜ ᱴᱟᱜ ᱫᱚ ᱠᱚᱢ ᱠᱟᱱᱟ ᱵᱟᱝ
ᱦᱮᱸ ᱦᱮᱸ ᱢᱟᱱᱮ ᱡᱷᱚᱛᱚ ᱵᱟᱭᱨᱮ ᱠᱚ ᱪᱟᱞᱟᱣ ᱠᱟᱱᱟ ᱠᱳᱢᱯᱟᱱᱤ ᱠᱟᱹᱢᱤ ᱠᱚ ᱛᱟᱦᱚᱞᱮ ᱤᱱᱟᱹᱠᱷᱟᱹᱛᱤᱨ ᱵᱟᱝ ᱤᱭᱟᱹ ᱵᱟᱲᱟ ᱦᱩᱭ ᱠᱟᱱᱟ᱾ ᱟᱯᱮ ᱥᱮᱫ ᱫᱚ ᱛᱟᱷᱟᱞᱮ? ᱢᱤᱱ ᱫᱤᱧ ᱟᱯᱮ ᱥᱮᱫ ᱫᱚ ᱛᱷᱟᱞᱮ? ᱢᱤᱱ ᱫᱤᱧ ᱟᱯᱮ ᱥᱮᱫ ᱫᱚ ᱪᱟᱞᱟᱜ ᱜᱮᱭᱟ?
ᱦᱮᱸ ᱜᱚᱢᱜᱮ ᱪᱟᱞᱟᱜ ᱜᱮᱭᱟᱞᱮ᱾
ᱚ
ᱦᱟᱸ
ᱡᱚᱢ ᱵᱟᱲᱟ ᱠᱮᱫᱟᱢ
ᱦᱮ ᱦᱩᱭ ᱫᱚ ᱦᱩᱭ ᱠᱟᱱᱟ
ᱛᱟᱦᱚᱞᱮ ᱛᱤᱠᱤᱱ ᱵᱮᱲᱟ ᱫᱚ ᱪᱮᱫ ᱠᱚᱯᱮ ᱡᱚᱢ ᱵᱟᱲᱟ
ᱛᱤᱠᱤᱱ ᱵᱮᱲᱟ ᱠᱚᱦᱚᱸ ᱫᱟᱠᱟ ᱠᱚᱜᱮ ᱡᱚᱢ ᱵᱟᱲᱟᱭ ᱦᱩᱭᱩᱜᱼᱟ, ᱦᱮᱸ᱾
ᱟᱪᱷᱟ᱾